ᱱᱟᱯᱟᱭ ᱵᱟᱲᱟ ᱜᱮᱛᱚ?
ᱦᱮᱸ ᱜᱚᱝᱠᱮ ᱱᱟᱯᱟᱭ ᱵᱟᱲᱟ ᱜᱮ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱦᱮᱸ ᱱᱤᱛᱚᱜᱜ ᱫᱚ ᱥᱮᱫᱚᱢ ᱫᱚ ᱱᱟᱯᱟᱭ ᱵᱟᱲᱟ ᱜᱮ ᱛᱟᱦᱚᱞᱮ ᱢᱮᱱᱫᱟᱞᱤᱧ ᱚᱲᱟᱜ ᱦᱚᱲ ᱫᱚ ᱪᱮᱫᱞᱮᱠᱟ ᱩᱱᱠᱩ ᱦᱚᱸ ᱱᱟᱯᱟᱭ ᱵᱟᱲᱟ ᱜᱮ ᱦᱮᱱᱟᱜ ᱠᱚᱣᱟ ᱥᱮ?
ᱮᱸ ᱦᱮᱸ ᱚᱲᱟᱜ ᱦᱚᱲ ᱠᱚ ᱱᱟᱯᱟᱭ ᱵᱟᱲᱟ ᱜᱮ ᱢᱮᱱᱟᱜ ᱠᱚᱣᱟᱹ ᱟᱨ ᱪ ᱟᱥᱟᱲ ᱵᱚᱸᱜᱟ ᱢᱟ ᱥᱮᱴᱨᱮᱱᱟ ᱪᱮᱫᱠᱟ ᱫᱟᱜ ᱫᱟᱜ ᱡᱟᱹᱲᱤ ᱠᱚ ᱪᱮᱫᱠᱟ ᱦᱩᱭᱩᱜ ᱠᱟᱱᱟ? ᱫᱟᱜ ᱡᱟᱹᱲᱤᱭᱮᱫᱟᱭ ᱥᱮ ᱱᱟᱯᱟᱭ ᱜᱮᱛᱚ?
ᱦᱮᱸ ᱫᱟᱜ ᱡᱟᱹᱲᱤ ᱫᱚᱭ ᱫᱟᱜ ᱡᱟᱹᱲᱤᱭᱮᱫ ᱜᱮᱭᱟ ᱛᱟᱨᱯᱚᱨᱮ ᱫᱤᱱᱜᱮ ᱚᱱᱠᱟᱱᱟᱜ ᱫᱤᱱ ᱠᱟᱱᱟ ᱡᱟᱦᱟᱸ ᱫᱚ ᱫᱟᱜ ᱡᱟᱹᱲᱤ ᱜᱮᱭᱟ ᱦᱩᱲᱩ ᱚᱱ ᱨᱚᱦᱚᱭ ᱵᱟᱲᱟᱭ ᱜᱮᱭᱟ ᱟᱫᱚ ᱫᱟᱜ ᱡᱟᱹᱲᱤ ᱜᱮ ᱦᱚᱞᱟ ᱢᱟᱫᱷᱮᱨ ᱠᱷᱚᱱ ᱫᱟᱜ ᱡᱟᱹᱯᱩᱫ ᱠᱩ ᱫ ᱟᱬᱜᱚ ᱠᱟᱫᱟ ᱛᱚ ᱚᱲᱟᱜ ᱠᱚᱨᱮ ᱠᱷᱚᱱ ᱜᱮ ᱵᱟᱞᱮ ᱩᱰᱩᱠ ᱵᱟᱲᱟᱟᱣ ᱟᱠᱟᱱᱟᱹ
ᱟᱪᱷᱟ ᱦ
ᱟᱯᱮ ᱥᱮᱱ ᱫᱚ ᱪᱮᱫ ᱞᱮᱠᱟᱹ
ᱟᱞᱮᱥᱮᱫ ᱦᱚᱸ ᱟᱞᱮᱥᱮᱫ ᱢᱟ ᱫᱮᱞᱤᱜ ᱜᱮ ᱫᱟᱜ ᱡᱟᱹᱲᱤᱭ ᱫᱟᱭ ᱱᱚᱛᱮ ᱢᱟ ᱟᱨ ᱫᱮᱞᱤᱜᱮ ᱵᱩᱱᱰᱟᱹ ᱠᱚ ᱵᱩᱱᱱᱟᱹ ᱞᱮᱠᱟᱜᱮ ᱫᱚᱢᱮ ᱵᱩᱱᱱᱟᱹ ᱛᱟᱭ ᱜᱟᱰᱟ ᱠᱚ ᱢᱮᱱᱟᱜ ᱛᱚ ᱜᱟᱰᱟ ᱟᱫᱚ ᱜᱟᱰᱟᱢᱩᱸᱰᱩ ᱠᱚ ᱥᱩᱨ ᱥᱩᱨ ᱜᱮᱭᱟ ᱤᱱᱟᱹ ᱫᱚᱢᱮ ᱵᱩᱱᱱᱟᱹᱣ ᱟᱠᱟᱫᱟ ᱟᱨ ᱟᱯᱮ ᱥᱮᱫ ᱫᱚ? ᱵᱟᱱ ᱠᱚᱫᱚ ᱦᱩᱭᱩᱜ ᱜᱮᱭᱟ ᱡ
ᱦᱳᱭ ᱵᱟᱝ ᱫᱚ ᱚᱱᱠᱟ ᱫᱚ ᱟᱞᱮ ᱫᱚ ᱵᱟᱝᱞᱮ ᱧᱟᱢᱟ ᱪᱮᱫᱟᱜ ᱥᱮ ᱟᱞᱮ ᱫᱚ ᱵᱤᱨ ᱥᱩᱨ ᱨᱮ ᱦᱚᱲ ᱠᱟᱱᱟᱞᱮ ᱛᱚ ᱟᱞᱮᱥᱮᱱ ᱫᱚ ᱚᱱᱠᱟ ᱞᱟᱹᱴᱩ ᱜᱟᱰᱟ ᱠᱚ ᱥᱮ ᱵᱟᱹᱱᱩᱜ ᱜᱮᱭᱟ ᱚᱱᱠᱟ ᱟᱞᱮᱥᱮᱱ ᱫᱚ ᱰᱷᱤᱯᱤ ᱡᱟᱭᱜᱟ ᱢᱟᱱᱮ ᱰᱩᱝᱨᱤ ᱡᱟᱭᱜᱟ ᱟᱫᱚ ᱛᱟᱦᱞᱮ ᱥᱮ ᱫᱚ ᱫᱟᱜ ᱫᱚ ᱱᱚᱝᱠᱟ ᱵᱟᱝ ᱛᱤᱸᱜᱩᱱ ᱜᱮᱭᱟᱮ ᱟᱯᱮ ᱟᱟᱱᱛᱮ ᱞᱟᱛᱟ ᱥᱮᱮᱫᱮ ᱪᱟᱞᱟᱜᱼᱟ
ᱦᱮᱸ ᱦᱮᱸ ᱦᱮᱸ ᱦᱮᱸ ᱟᱞᱮ ᱥᱮᱫ ᱢᱟ ᱠᱟᱹᱴᱤᱡ ᱪᱩᱞᱩᱝ ᱫᱟᱜ ᱛᱮᱜᱮ ᱜᱚᱴᱟ ᱯᱮᱨᱮᱡ ᱪᱟᱵᱟᱭᱮᱱᱟ ᱢᱤᱫ ᱜᱷᱟᱹᱲᱤᱡ ᱛᱮ ᱤᱱᱟᱜ ᱛᱮ ᱟᱨ ᱪᱟᱥ ᱠᱟᱹᱢᱤ ᱠᱚᱫᱚ ᱛᱤᱱᱟᱹᱜ ᱴᱟ ᱯᱮ ᱞᱟᱦᱟ ᱠᱮᱫᱟ ᱟᱹᱣᱨᱤ ᱯᱮ ᱞᱟᱦᱟᱭᱟ?
ᱪᱟᱥ ᱠᱟᱹᱢᱤ ᱫᱚ ᱫᱷᱩᱨᱟᱹᱣ ᱵᱟᱲᱟ ᱫᱚ ᱱᱚᱜ ᱚᱚᱭ ᱫᱟᱜ ᱠᱮᱫᱟᱭ ᱛᱚ ᱛᱚᱞᱟ ᱜᱟ ᱛᱤᱱᱟᱹᱜ ᱜᱟᱱ ᱦᱟᱸ ᱦᱩᱭᱳᱜ ᱠᱟᱱᱟ ᱢᱚᱱᱮ ᱦᱳᱭ ᱦ ᱦᱳᱭ ᱦᱮᱡ ᱟᱠᱟᱱᱟ ᱟᱨ ᱱᱟᱥᱮ ᱠᱤᱪᱷᱩ ᱫᱤᱱ ᱠᱷ ᱫᱚ ᱫᱟᱜ ᱠᱟᱱᱟᱭ ᱛ ᱫᱟᱜ ᱰᱟ ᱠᱷᱮᱛ ᱠᱚᱨᱮ ᱛᱚᱸᱵᱟᱣ ᱟᱠᱟᱱᱟ ᱠᱷᱮᱞ ᱠᱚ ᱯᱟᱲᱟᱣ ᱦᱩᱭᱩᱜᱼᱟ ᱥᱤᱭᱚᱜ ᱦᱩᱭᱩᱜᱼᱟ
ᱟᱪᱪᱷᱟ ᱟᱪᱪᱷᱟ
ᱟᱫᱚ ᱢᱮᱱ ᱜᱟᱱᱚᱜᱼᱟ ᱟᱨᱞ ᱞᱮ ᱫᱷᱩᱨᱟᱹᱜᱼᱟ ᱫᱷᱩᱨᱟᱹᱜ ᱦᱩᱭᱩᱜᱼᱟ ᱮᱵᱟᱨ ᱠᱷᱚᱱ ᱫᱚ
ᱚ ᱦᱮᱸ ᱟᱞᱮᱥᱮᱫ ᱢᱟ ᱱᱚᱜ ᱚᱚᱭ ᱡᱳᱨ ᱠᱚ ᱪᱟᱞᱟᱜ ᱠᱟᱱᱟ ᱡᱳᱨ ᱠᱟᱹᱢᱤ ᱪᱟᱞᱟᱜ ᱠᱟᱱᱟᱤᱛᱚ ᱟᱞᱮᱥᱮᱫ ᱢᱟ ᱞᱚᱜᱚᱱ ᱛᱮᱜᱮ ᱫᱟᱜ ᱞᱟᱜᱟᱜ ᱢᱟ ᱤᱱᱟᱹᱛᱮ ᱠᱟᱹᱴᱤᱡ ᱱᱤᱛᱚᱜ ᱫᱚ ᱡᱳᱨᱥᱳᱨ ᱠᱚ ᱨᱚᱦᱚᱭ ᱪᱟᱥ ᱠᱟᱹᱢᱤ ᱨᱮᱠᱚ ᱞᱟᱜᱟᱣ ᱠᱟᱱᱟᱹ ᱟᱨ ᱛᱟᱦᱞᱮ ᱜᱚᱝᱠᱮ ᱛᱟᱦᱞᱮ ᱟᱯᱮᱥᱮᱫ ᱫᱚ ᱵᱩᱨᱩ ᱫᱤᱥᱚᱢ? ᱫᱤᱥᱚᱢ ᱥᱮ ᱚᱱᱠᱟ ᱪᱮᱫᱠᱟ ᱱᱟᱢᱟᱞ ᱫᱤᱥᱚᱢ ᱨᱮᱜᱮ ᱯᱟᱲᱟᱜ ᱟᱯᱮ
ᱟᱞᱮ ᱫᱚ ᱢᱮᱱ ᱜᱟᱱᱚᱜᱼᱟ ᱵᱩᱨᱩ ᱛᱩᱩ ᱜᱮᱞᱮ ᱯᱟᱲᱟᱜᱼᱟ ᱱᱟ ᱢᱟᱞ ᱫᱚ ᱵᱟᱝᱞᱮ ᱯᱟᱲᱟᱜ ᱟᱞᱮᱥᱮᱱ ᱫᱚ ᱵᱩᱨᱩ ᱠᱚᱜᱮ ᱦᱮᱱᱟᱜ ᱟᱠᱟᱼᱟ ᱟᱠᱟ ᱩᱥᱩᱞ ᱞᱟᱛᱟᱨ ᱜᱮᱭᱟ ᱚᱱᱠᱟ
ᱟᱪᱷᱟ ᱟᱪᱷᱟ ᱟᱪᱷᱟ ᱟᱨ ᱛᱟᱦᱚᱞᱮ ᱪᱟᱥ ᱠᱟᱹᱢᱤ ᱠᱚᱫᱚ ᱟᱹᱣᱨᱤᱯᱮ ᱞᱟᱦᱟᱭᱟ ᱵᱟᱝ?
ᱦᱳᱭ ᱪᱟᱥ ᱠᱟᱹᱢᱤ ᱠᱚᱫᱚ ᱟᱹᱣᱨᱤ ᱞᱟᱦᱟᱭ ᱦᱩᱭᱩᱜᱼᱟ ᱛᱚᱵᱮ ᱱᱚᱜᱼᱚᱭ ᱦᱟᱸᱜ ᱫᱟᱜ ᱠᱟᱛᱮ ᱱᱤᱭᱟᱹ ᱨᱮᱜᱮ ᱫᱷᱩᱨᱟᱹᱣ ᱢᱮᱱ ᱦᱩᱭᱩᱜ ᱠᱟᱱᱟ ᱛᱚ ᱥᱟᱯᱲᱟᱣ ᱦᱩᱭ ᱟᱠᱟᱱᱟ᱾
ᱚᱻᱚ ᱟᱨ ᱤᱡᱟᱹ ᱠᱚᱫᱚ ᱛᱟᱦᱚᱞᱮ ᱚᱱᱠᱟ ᱵᱩᱨᱩ ᱫᱤᱥᱚᱢ ᱢᱟ ᱟᱹᱰᱤ ᱪᱚᱨᱚᱠ ᱫᱟᱨᱮ ᱱᱟᱹᱲᱤ ᱠᱚ ᱧᱮᱞᱚᱜᱼᱟ ᱱᱤᱛᱚᱜ ᱢᱟ᱾ ᱟᱞᱮ ᱥᱮᱫ ᱢᱟ ᱟᱞᱮ ᱥᱮᱫ ᱨᱮᱱ ᱦᱚᱲ ᱢᱟ ᱫᱚᱢᱮ ᱠᱚ ᱠᱩᱥᱤᱭᱟᱜ ᱫᱚ ᱱᱟᱢᱟᱞ ᱫᱤᱥᱚᱢ ᱡᱮ ᱵᱩᱨᱩ ᱫᱤᱥᱚᱢ ᱫᱚ ᱟᱫᱚ ᱪᱮᱫᱞᱮᱠᱟ ᱚᱱᱠᱟ ᱦᱚᱲ ᱠᱚᱠᱚ ᱪᱟᱞᱟᱣ ᱵᱟᱲᱟ ᱞᱮᱱᱠᱷᱟᱱ
ᱦᱮᱸ ᱟᱞᱮ ᱥᱮᱱ ᱠᱚ ᱦᱤᱡᱩᱜ ᱵᱟᱲᱟᱜ ᱜᱮᱭᱟ ᱟᱹᱰᱤ ᱥᱟᱺᱜᱤᱧ ᱥᱟᱺᱜᱤᱧ ᱨᱮᱱ ᱠᱚ ᱦᱮᱡ ᱵᱟᱲᱟ ᱜᱮᱭᱟ, ᱵᱩᱨᱩ ᱠᱚ ᱧᱮᱞ ᱟᱠᱚ ᱛᱟᱨᱯᱚᱨ ᱟᱞᱮ ᱥᱮᱱᱟᱜ ᱡᱟᱭᱜᱟ ᱠᱚ᱾ ᱠᱚ ᱧᱮᱞᱟ ᱫᱟᱨᱮ ᱱᱟᱹᱲᱤ ᱠᱚᱠᱚ ᱧᱮᱞ ᱤᱫᱤᱭᱟ ᱥᱮ ᱟᱨᱚ ᱚᱠᱟ ᱠᱚ ᱨᱟᱱ ᱠᱚ ᱦᱚᱸᱚᱸ ᱠᱚ ᱯᱟᱸᱡᱟᱭ ᱜᱮᱭᱟ
ᱟᱪᱷᱟ
ᱦᱮᱡ ᱵᱟᱲᱟᱜ ᱜᱮᱭᱟ ᱠᱚ ᱟᱹᱰᱤ ᱡᱟᱹᱥᱛᱤ ᱠᱚ ᱦᱤᱡᱩᱜ ᱜᱮᱭᱟ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱜᱮᱭᱟ ᱦᱮᱡ ᱠᱟᱛᱮ ᱟᱞᱮ ᱱᱚᱰᱮ ᱢᱤᱫᱴᱮᱱ ᱴᱩᱨᱤᱥᱴ ᱦᱟᱣᱩᱥ ᱦᱮᱱᱟᱜ ᱟᱠᱟᱫᱟ ᱚᱸᱰᱮ ᱚᱸᱰᱮ ᱠᱚ ᱦᱮᱡ ᱠᱟᱛᱮᱫ ᱠᱚ ᱛᱟᱦᱮᱸᱭᱮᱱ ᱜᱮ, ᱛᱟᱦᱮᱸ ᱠᱟᱛᱮᱫ ᱚᱸᱰᱮ ᱠᱷᱚᱱ ᱠᱚ ᱧᱮᱞ ᱠᱮᱫ ᱜᱮ, ᱧᱮᱞ ᱤᱫᱤᱭᱮᱜᱼᱟ ᱠᱚ ᱟᱞᱮ ᱠᱚᱦᱚᱸ ᱞᱮ ᱥᱮᱱ ᱵᱟᱲᱟᱜ ᱜᱮᱭᱟ ᱠᱩᱞᱤ ᱵᱟᱲᱟ ᱞᱮᱭᱟ ᱠᱚ ᱡᱮ ᱱᱚᱣᱟ ᱪᱮᱫ ᱠᱟᱱᱟ ᱦᱟᱱᱟ ᱪᱮᱫ ᱠᱟᱱᱟ ᱪᱮᱫ ᱠᱟᱹᱢᱤᱨᱮ ᱞᱟᱜᱟᱜᱼᱟ
ᱟᱪᱪᱷᱟ
ᱛᱟᱦᱚᱞᱮ ᱵᱮᱱ ᱞᱟᱹᱭᱤᱧ
ᱛᱟᱦᱚᱞᱮ ᱤᱭᱟᱹ ᱛᱟᱦᱚᱞᱮ ᱜᱚᱢᱠᱮ ᱛᱟᱦᱚᱞᱮ ᱚᱱᱟ ᱨᱟᱱᱩ ᱵᱤᱱ ᱟᱸᱡᱚᱢ ᱟᱠᱟᱫ ᱜᱮᱭᱟ ᱟᱵᱚ ᱚᱱᱟ ᱡᱟᱦᱟᱸ ᱦᱟᱺᱲᱤ ᱠᱚᱵᱚ ᱫᱚᱦᱚᱭ ᱜᱮᱭᱟ ᱟᱵᱚᱣᱟᱜ ᱵᱚᱸᱜᱟ ᱵᱩᱨᱩ ᱠᱚᱨᱮ ᱞᱟᱜᱟᱜ ᱜᱮᱭᱟ ᱨᱟᱱᱩ ᱨᱟᱱ ᱟᱫᱚ ᱵᱤᱱ ᱧᱮᱞ ᱵᱟᱲᱟ ᱟᱠᱟᱫ ᱜᱮᱭᱟ ᱥᱮ?
ᱦᱳᱭ ᱦᱳᱭ ᱨᱟᱱᱩ ᱨᱟᱱ ᱠᱚᱫᱚ ᱡᱟᱹᱥᱛᱤ ᱟᱞᱮ ᱥᱮᱱ ᱨᱮᱱ ᱜᱮ ᱟᱹᱰᱤ ᱡᱟᱹᱥᱛᱤ ᱠᱚ ᱵᱮᱱᱟᱭ ᱜᱮᱭᱟ ᱵᱩᱨᱩ ᱫᱤᱥᱚᱢ ᱠᱟᱱᱟᱞᱮ ᱡᱚᱛᱚ ᱨᱚᱠᱚᱢᱟᱜ ᱨᱟᱱ ᱨᱮᱦᱮᱫ ᱞᱮ ᱧᱟᱢ ᱜᱚᱫ ᱜᱮᱭᱟ᱾
ᱟᱪᱪᱷᱟ ᱪᱷᱟ᱾
ᱟᱪᱪᱷᱟ ᱟᱯᱮᱥᱮᱫ ᱫᱚ ᱛᱟᱦᱚᱞᱮ ᱦᱟᱺᱰᱤ ᱠᱚᱫᱚ ᱫᱚᱦᱚ ᱵᱟᱲᱟᱭᱟ ᱥᱮ ᱵᱟᱝ?
ᱦᱮᱸ ᱟᱞᱮᱥᱮᱫ ᱫᱚ ᱚᱱᱠᱟ ᱦᱟᱺᱰᱤ ᱠᱚ ᱫᱚᱦᱚ ᱵᱟᱲᱟᱭ ᱜᱮᱭᱟ ᱛᱚ ᱟᱞᱮᱥᱮᱫ ᱫᱚ ᱚᱱᱠᱟ ᱦᱟᱴ ᱠᱚ ᱦᱩᱭᱩᱜ ᱜᱮᱭᱟ ᱚᱱᱛᱮ ᱠᱷᱚᱱᱟᱜ ᱜᱮ ᱨᱟᱹᱱᱩ ᱠᱚᱞᱮ ᱦᱟᱛᱼᱼ ᱜᱮᱭᱟ ᱟᱞᱮ ᱥᱮᱫ ᱢᱟ ᱱᱟᱢᱟᱞ ᱫᱥᱢ ᱚᱱᱟ ᱢᱟ ᱵᱟᱝ ᱨᱟᱹᱱᱩ ᱨᱟᱱ ᱢᱟ ᱵᱟᱝ ᱧᱟᱢᱚᱜᱼᱟ᱾ ᱱᱮᱛᱟᱨ ᱫᱚ ᱵᱟᱠᱚ ᱵᱮᱱᱟᱣ ᱜᱮᱭᱟ ᱟᱫᱚ ᱦᱟᱛᱟᱣ ᱠᱟᱛᱮ ᱜᱮ ᱦᱟᱺᱰᱤ ᱠᱚᱞᱮ ᱫᱚᱦᱚᱭ ᱜᱮᱭᱟ᱾
ᱟᱪᱪᱷᱟ ᱢᱟᱱᱮ ᱟᱯᱮ ᱫᱚ ᱱᱤᱡᱮ ᱛᱮᱫᱚ ᱨᱟᱹᱱᱩ ᱨᱟᱱ ᱫᱚ ᱵᱟᱯᱮ ᱵᱮᱱᱟᱭ ᱜᱮᱭᱟ ᱵᱟᱝ ᱥᱮ
ᱮᱻᱦᱮᱜ, ᱮᱻᱦᱮᱜ ᱟᱫᱚ ᱵᱟᱞᱮ ᱴᱷᱟᱹᱣᱠᱟᱹᱭᱟ ᱨᱟᱱ ᱠᱚᱦᱚᱸ, ᱟᱫᱚ ᱵᱤᱨ ᱠᱚᱫᱚ ᱵᱟᱹᱱᱩᱜᱼᱟ ᱛᱚ ᱟᱫᱚ ᱴᱷᱟᱹᱣᱠᱟᱹ ᱦᱚᱸ ᱵᱟᱹᱱᱩᱜᱼᱟ᱾
ᱦᱮᱸ ᱛᱟᱦᱚᱞᱮ ᱛᱤᱱᱟᱹᱜ ᱚᱱᱠᱟ ᱨᱟᱱ ᱠᱚᱫᱚ ᱛᱤᱱᱟᱹᱜ ᱜᱟᱱ ᱵᱚ ᱞᱟᱜᱟᱣᱟ, ᱟᱹᱞᱤᱧ ᱛᱚ ᱵᱟᱟᱹᱞᱤᱧ ᱵᱩᱡᱟ ᱛᱤᱱᱟᱹᱜ ᱜᱟᱱ ᱨᱟᱱ ᱞᱟᱜᱟᱣ ᱠᱟᱛᱮ ᱨᱟᱹᱱᱩ ᱵᱮᱱᱟᱜ ᱢᱤᱫᱴᱟᱝ?
ᱨᱟᱹᱱᱩ ᱨᱟᱱ ᱫᱚ ᱟᱹᱞᱤᱧ ᱦᱚᱸ ᱴᱷᱤᱠ ᱴᱷᱟᱠ ᱫᱚ ᱵᱟᱞᱤᱧ ᱞᱟᱹᱭ ᱫᱟᱲᱮᱭᱟᱜ ᱨᱟᱱ ᱠᱚᱫᱚ ᱟᱭᱳ ᱦᱚᱲ ᱠᱚᱜᱮ ᱡᱟᱹᱥᱛᱤ ᱠᱚ ᱵᱮᱱᱟᱭᱟᱛᱚ ᱟᱫᱚ ᱚᱱᱟ ᱠᱷᱟᱹᱛᱤᱨ ᱢᱚᱱᱮ ᱦᱚᱲ ᱫᱚ ᱩᱱᱟᱹᱜ ᱜᱟᱱ ᱫᱚ ᱚᱱᱟ ᱱᱤᱭᱟᱹ ᱫᱚ ᱵᱟᱝ ᱮᱭᱳ ᱦᱩᱭ ᱠᱟᱱᱟ, ᱛᱚᱵᱮ ᱦᱳᱭᱛᱳ ᱟᱹᱜᱩ ᱠᱮᱫᱟ ᱠᱚ ᱠᱚᱴᱮᱡᱽ ᱵᱟᱲᱟ ᱦᱩᱭ ᱟᱠᱟᱱᱟ ᱛᱟᱣ ᱩᱱᱠᱩ ᱥᱟᱶᱛᱮ ᱛᱮ ᱵᱮᱱᱟᱣ ᱵᱟᱲᱟ ᱜᱚᱲᱚ ᱦᱩᱭ ᱟᱠᱟᱱᱟ ᱜᱤᱫᱽᱨᱟᱹ ᱨᱮ ᱟᱹᱰᱤ ᱨᱟᱹᱥᱠᱟᱹ ᱠᱟᱹᱡ ᱜᱮ ᱟᱹᱜᱩ ᱠᱮᱫ ᱜᱮᱠᱚ ᱚᱱᱟ ᱠᱚᱞᱮ ᱥᱟᱞᱟ ᱵᱟᱲᱟᱭᱟ ᱥᱮ ᱟᱵᱩᱜ ᱥᱟᱯᱷᱟ ᱵᱟᱲᱟ ᱠᱟᱛᱮᱫ ᱠᱚᱴᱮᱡ ᱵᱟᱲᱟᱭᱟᱞᱮ ᱛᱟᱯᱚᱨᱮ ᱫᱟᱜ ᱠᱚᱨᱮᱞᱮ ᱡᱚᱵᱮ ᱵᱟᱲᱟ ᱠᱟᱜᱼᱟ ᱚᱱᱠᱟ ᱟᱹᱰᱤ ᱪᱮᱦᱨᱟ ᱜᱮ ᱦᱩᱭᱩᱜ ᱜᱮᱭᱟ᱾ᱛᱟᱯᱚᱨᱮ ᱦᱮᱸ ᱚᱱᱮ ᱟᱨᱚ ᱢᱤᱫ ᱫᱤᱱ ᱫᱚᱞᱮ ᱪᱟᱠᱷᱟ ᱠᱮᱫ ᱜᱮ ᱪᱟᱠᱷᱟ ᱪᱮᱫ ᱞᱮᱠᱟ ᱦᱩᱭ ᱠᱟᱱᱟ, ᱡᱚᱛᱚᱞᱮ ᱡᱚᱵᱮ ᱵᱟᱲᱟ ᱠᱮᱫ ᱜᱮ ᱯᱤᱴᱷᱟᱹᱭ ᱟᱞᱮ ᱚᱱᱠᱟ ᱪᱟᱠᱷᱟ ᱵᱟᱲᱟ ᱠᱟᱛᱮ ᱨᱟᱹᱱᱩ ᱨᱟᱱ ᱵᱮᱱᱟᱣ ᱞᱮ ᱮᱦᱚᱵᱟ
ᱟᱪᱪᱷᱟ ᱟᱪᱪᱷᱟ ᱟᱞᱮᱥᱮᱫ ᱢᱟ ᱚᱱᱟ ᱨᱟᱹᱱᱩ ᱵᱮᱱᱟᱣ ᱜᱮ ᱵᱟᱠᱚ ᱵᱩᱡᱷᱟᱹ, ᱟᱫᱚ ᱨᱟᱱ ᱠᱚᱜᱮ ᱵᱟᱠᱚ ᱴᱷᱟᱹᱣᱠᱟᱹᱭᱟ ᱛᱚ ᱵᱤᱨᱵᱩᱨᱩ ᱠᱚᱛᱷᱟ ᱵᱟᱲᱟᱭ ᱜᱮᱭᱟᱠᱚ ᱠᱤᱱᱛᱩ ᱟᱫᱚ ᱱᱟᱢᱟᱞ ᱫᱤᱥᱚᱢ ᱛᱚ ᱜᱳᱴᱟᱜᱮ ᱢᱟᱴᱷ ᱠᱷᱮᱛ ᱢᱮᱱᱟᱜᱼᱟ, ᱚᱱᱠᱟ ᱦᱳᱭ ᱵᱟᱠᱚ ᱵᱟᱝ ᱦᱳᱭᱳᱜ ᱜᱮᱭᱟ ᱟᱨᱠᱤ ᱚᱱᱟ ᱢᱟ ᱟᱨ ᱨᱟᱹᱱᱩ ᱨᱟᱱ ᱢᱟ ᱤᱡᱤ ᱠᱚᱜᱮ ᱵᱮᱥᱤ ᱵᱤᱨ ᱵᱩᱨᱩ ᱠᱚᱨᱮ ᱜᱮ ᱦᱩᱭᱩᱜ ᱜᱮᱭᱟ ᱛᱚ ᱟᱫᱚ ᱥᱮᱨᱚᱠᱚᱢ ᱫᱚ ᱵᱟᱹᱱᱩᱜᱼᱟ᱾ ᱟᱫᱚ ᱚᱱᱠᱟ ᱠᱚ ᱪᱟᱞᱟᱣ ᱫᱚ ᱪᱟᱞᱟᱣ ᱵᱟᱲᱟᱜ ᱜᱮᱭᱟ ᱟᱫᱚ ᱚᱱᱠᱟ ᱠᱚ ᱠᱤᱨᱤᱧ ᱟᱹᱜᱩᱭᱟ ᱚᱠᱚᱭ ᱠᱚᱫᱚ ᱠᱟᱹᱴᱤᱡ ᱯᱟᱹᱦᱤᱞ ᱨᱮᱱ ᱦᱟᱯᱲᱟᱢ ᱤᱭᱟᱹ ᱛᱟᱠᱚ ᱢᱮᱱᱟᱜ ᱠᱚᱣᱟ ᱩᱱᱠᱩ ᱤᱭᱟᱹ ᱜᱚᱲᱚᱢ ᱵᱩᱲᱦᱤ ᱛᱟᱠᱚ ᱛᱚ ᱟᱫᱚ ᱩᱱᱠᱩ ᱵᱮᱱᱟᱣ ᱵᱟᱲᱟᱭ ᱜᱮᱭᱟ ᱠᱚ ᱢᱤᱫᱴᱟᱝ ᱵᱟᱨᱭᱟ ᱟᱫᱚ ᱱᱮᱛᱟᱨ ᱢᱟ ᱟᱞᱮᱥᱮᱫ ᱢᱟ ᱦᱤᱲᱤᱧ ᱠᱟᱫᱟ ᱠᱚ ᱱᱮᱛᱟᱨ ᱢᱟ ᱵᱟᱠᱚ ᱚᱠᱚᱭ ᱪᱟᱭᱫᱟ ᱱᱤᱠᱷᱳᱪ ᱠᱟᱛᱮᱛ ᱫᱚ᱾
ᱦᱳᱭ ᱨᱟᱹᱱᱩ ᱨᱟᱱ ᱫᱚ ᱟᱹᱰᱤ ᱱᱟᱯᱟᱭ ᱜᱮᱭᱟ ᱥᱮ ᱮᱜ ᱚᱱᱟ ᱨᱟᱱ ᱦᱟᱺᱰᱤ ᱡᱟᱦᱟᱸ ᱠᱚ ᱵᱮᱱᱟᱭ ᱜᱮᱭᱟ ᱛᱚ ᱨᱟᱹᱱᱩ ᱨᱟᱱ ᱨᱮᱦᱚᱸ ᱟᱹᱰᱤ ᱜᱟᱱ ᱠᱚ ᱢᱮᱥᱟᱭ ᱜᱮᱭᱟ ᱚᱱᱟ ᱨᱮᱦᱚᱸ ᱦᱟᱺᱰᱤ ᱧᱩ ᱦᱚᱸ ᱱᱟᱯᱟᱭ ᱜᱮᱭᱟ ᱠᱚᱢ ᱠᱚᱢ ᱧᱩ ᱫᱚ᱾ ᱛᱟᱯᱚᱨᱮ ᱞᱟᱹᱭ ᱫᱟᱹᱞᱤᱧ ᱡᱟᱦᱟᱸ ᱟᱯᱮ ᱥᱮᱱ ᱫᱚ ᱯᱟᱛᱟ ᱯᱚᱨᱚᱵᱽ ᱫᱚ ᱪᱮᱫ ᱞᱮᱠᱟ ᱦᱩᱭᱩᱜ ᱜᱮᱭᱟ?
ᱚᱻ ᱯᱟᱛᱟ ᱯᱚᱨᱚᱵᱽ ᱵᱚᱞᱛᱮ ᱫᱚ ᱦᱩᱭᱩᱜ ᱜᱮᱭᱟ ᱤᱡᱟᱹ ᱦᱩᱭᱩᱜᱮᱭᱟ ᱟᱱᱟ ᱥᱚᱦᱚᱨᱟᱭ ᱟᱞᱮᱭᱟᱜ ᱤᱭᱟᱹ ᱥᱳᱢᱚᱭ ᱥᱚᱦᱚᱨᱟᱭ ᱥᱚᱢᱚᱭ ᱟᱨ ᱚᱱᱟ ᱫᱟᱸᱥᱟᱭ ᱫᱟᱸᱥᱟᱭ ᱫᱚᱠᱚ ᱮᱱᱮᱡ ᱵᱟᱲᱟᱭ ᱜᱮᱭᱟ ᱟᱫᱚ ᱥᱚᱦᱚᱨᱟᱭ ᱥᱚᱢᱚᱭ ᱫᱚ ᱚᱱᱮ ᱢᱤᱫ ᱫᱤᱱ ᱫᱚ ᱥᱚᱦᱚᱨᱟᱭ ᱢᱟ ᱢᱚᱬᱮ ᱫᱤᱱ ᱠᱚ ᱢᱟᱱᱟᱣᱟ ᱥᱮ ᱪᱤᱠᱟᱹᱭ ᱫᱚᱠᱚ ᱟᱞᱮ ᱥᱮᱫ ᱢᱟ ᱵᱟᱨᱥᱤᱧ ᱛᱮᱜᱮ ᱦᱩᱭᱩᱜᱼᱟ ᱚᱱᱟ ᱢᱤᱫ ᱫᱤᱱ ᱫᱚ ᱰᱟᱹᱝᱨᱤ ᱠᱚᱠᱚ ᱠᱷᱩᱱᱴᱟᱹᱣ ᱵᱟᱲᱟ ᱠᱮ ᱠᱚᱣᱟ, ᱛᱟᱯᱚᱨᱮ ᱫᱚᱥᱟᱨ ᱫᱤᱱ ᱢᱟ ᱯᱚᱨᱚᱵᱽ ᱮᱱᱮᱡ ᱠᱚ ᱦᱳᱭ ᱵᱟᱲᱟᱭᱱᱟ ᱟᱫᱚ ᱤᱱᱟᱹᱛᱮ ᱚᱱᱟ ᱵᱟᱨᱥᱤᱧ ᱡᱟᱭᱜᱟ ᱠᱚ ᱢᱟᱱᱟᱣᱟ ᱟᱨ ᱟᱯᱮᱥᱮᱫ ᱫᱚ ᱪᱮᱫᱮᱠᱟ ᱚᱱᱠᱟ ᱫᱚ ᱵᱟᱨᱥᱤᱧ ᱧᱚᱜ ᱠᱚ ᱢᱟᱱᱟᱣᱟ ᱥᱮ? ᱥᱮ ᱢᱚᱬᱮ ᱢᱟᱦᱟ ᱠᱚ ᱢᱟᱱᱟᱣᱟ᱾
ᱦᱮᱸ ᱟᱞᱮ ᱥᱮᱫ ᱨᱮᱱ ᱫᱚ ᱯᱟᱹᱦᱤᱞ ᱨᱮᱭᱟᱜ ᱨᱤᱛᱤ ᱨᱮᱣᱟᱡᱽ ᱜᱮ ᱦᱮᱸᱱᱟᱜ ᱛᱟᱠᱚᱣᱟ ᱥᱮ ᱟᱹᱨᱤᱪᱟᱹᱞᱤ ᱜᱮ ᱥᱟᱵ ᱫᱚᱦᱚ ᱠᱟᱫᱟ᱾ ᱥᱚᱦᱨᱟᱭ ᱧᱩᱛᱩᱢᱟᱜ ᱫᱚ ᱟᱹᱰᱤ ᱨᱟᱹᱥᱠᱟᱹ ᱟᱹᱰᱤ ᱢᱟᱨᱟᱝ ᱯᱚᱨᱚᱵᱽ ᱢᱮᱱᱛᱮᱠᱚ ᱢᱟᱱᱟᱣᱟ ᱪᱮᱫ ᱥᱮ ᱦᱟᱹᱛᱤ ᱛᱩᱞᱩᱡ ᱠᱚ ᱛᱩᱞᱟᱹ ᱡᱚᱠᱷᱟ ᱠᱟᱜᱼᱟ ᱥᱚᱨᱦᱟᱭ ᱠᱚ ᱦᱟᱹᱛᱤ ᱞᱮᱠᱟᱱ ᱥᱚᱦᱨᱟᱭ᱾ ᱟᱫᱚ ᱚᱱᱟ ᱫᱚ ᱟᱹᱰᱤ ᱡᱟᱠ ᱡᱚᱢᱚᱠ ᱠᱚ ᱢᱟᱱᱟᱣᱟ
ᱚ᱾
ᱛᱟᱯᱚᱨᱮ ᱢᱚᱬᱮ ᱥᱤᱧ ᱢᱚᱬᱮ ᱧᱤᱫᱟᱹ ᱟᱞᱮ ᱥᱮᱱ ᱫᱚ ᱠᱩᱞᱦᱤ ᱨᱮᱜᱮ ᱠᱚ ᱮᱱᱮᱡ ᱥᱮᱨᱮᱧ ᱟᱠᱚ᱾
ᱟᱪᱪᱷᱟ
ᱨᱟᱹᱥᱠᱟᱹ ᱥᱟᱞᱟᱜ ᱛᱟᱯᱚᱨᱮ ᱱᱮᱣᱛᱟ ᱠᱟᱠᱚᱣᱟᱞᱮ, ᱦᱟᱛᱚᱢ ᱠᱩᱢᱟᱹᱝ ᱫᱤᱫᱤ ᱫᱟᱹᱭ, ᱫᱟᱹᱭ ᱛᱮᱧᱟᱝ ᱵᱷᱟᱹᱜᱽᱱᱤ ᱵᱷᱟᱹᱜᱽᱱᱟᱹ ᱱᱩᱠᱩ ᱠᱚ ᱠᱚ ᱯᱮᱲᱟ ᱠᱚ ᱱᱮᱶᱛᱟ ᱠᱚ ᱛᱟᱦᱮᱱᱟ᱾ ᱛᱟᱯᱚᱨᱮ ᱥᱚᱦᱨᱟᱭ ᱫᱚ ᱟᱹᱰᱤ ᱨᱟᱹᱥᱠᱟᱹ ᱟᱱᱟᱜ ᱜᱮ ᱦᱩᱭᱩᱜ ᱜᱮᱭᱟ, ᱟᱨ ᱮᱱᱮᱡ ᱥᱮᱨᱮᱧ ᱦᱚᱸ ᱟᱹᱰᱤ ᱵᱷᱟᱜᱤ ᱜᱮ ᱦᱩᱭᱩᱜ ᱜᱮᱭᱟ ᱦᱮᱸ ᱞᱟᱹᱭ ᱢᱮ,
ᱦᱸ ᱟᱞᱮᱥᱮᱜ ᱟᱞᱮᱥᱮᱜ ᱢᱟ ᱚᱱᱠᱟ ᱛᱤᱱᱟᱹᱜ ᱤᱭᱟᱹ ᱛᱟᱠᱚ ᱩᱱᱠᱩ ᱢᱤᱥᱨᱟ ᱠᱚᱠᱚ ᱛᱟᱦᱮᱱᱟ ᱯᱩᱨᱟᱹ ᱩᱱ ᱥᱚᱦᱨᱟᱭ ᱨᱮᱫᱚ ᱯᱩᱨᱟᱹ ᱠᱚ ᱱᱮᱣᱛᱟ ᱠᱚᱣᱟ, ᱟᱨ ᱜᱮᱸᱫᱟᱜ ᱠᱷᱟᱹᱨᱟᱹᱜ ᱠᱚᱠᱚ ᱠᱤᱨᱤᱧ ᱟᱠᱚᱣᱟ ᱚᱱᱟ ᱥᱚᱦᱨᱟᱭ ᱨᱮᱜᱮ ᱠᱚ ᱱᱮᱣᱛᱟ ᱠᱚᱣᱟ ᱟᱨᱠᱤ᱾ ᱟᱨᱠᱤ ᱛᱤᱱᱟᱹᱜ ᱟᱫᱚ ᱛᱤᱱᱟᱹᱜ ᱟᱛᱳ ᱨᱮᱱ ᱡᱷᱚᱛᱚ ᱟᱛᱩ ᱛᱤᱱᱟᱹᱜ ᱟᱛᱳ ᱯᱟᱥᱮᱨ ᱟᱛᱳ ᱠᱚ ᱡᱷᱚᱛᱚ ᱠᱚ ᱱᱮᱶᱛᱟ ᱠᱚᱣᱟ ᱛᱟᱦᱚᱞᱮ ᱮᱸᱰᱮ ᱠᱷᱟᱱ ᱫᱚ ᱠᱚ ᱞᱟᱹᱭᱟ ᱡᱮ ᱟᱹᱰᱤ ᱫᱤᱱ ᱯᱚᱨᱮ ᱠᱚ ᱧᱟᱯᱟᱢᱱᱟ ᱟᱨᱠᱤ ᱚᱱᱟᱛᱮ ᱡᱷᱚᱛᱚ ᱦᱚᱲ ᱠᱚ ᱱᱮᱣᱛᱟ ᱠᱚᱣᱟ ᱚᱲᱟᱜ ᱚᱲᱟᱜ ᱛᱤᱱᱟᱹ ᱢᱤᱥᱨᱟ ᱠᱚ ᱛᱟᱦᱮᱱᱟ ᱡᱷᱚᱛᱚ ᱜᱮᱠᱚ ᱱᱮᱣᱛᱟ ᱠᱚᱣᱟ ᱟᱯᱮ ᱥᱮᱫ ᱫᱚ ᱪᱮᱫ ᱞᱮᱠᱟ ᱡᱷᱚᱛᱚ ᱜᱮ ᱠᱚ ᱱᱮᱣᱛᱟ ᱠᱚᱣᱟ ᱥᱮ ᱚᱱᱠᱟ ᱵᱟᱠᱚ ᱱᱮᱣᱛᱟ ᱠᱚᱣᱟ?
ᱦᱳᱭ ᱟᱞᱮᱥᱱ ᱫᱚ ᱦᱟᱛᱚᱢ ᱠᱩᱢᱟᱹᱝ ᱫᱟᱹᱭ ᱢᱤᱥᱨᱟ ᱟᱨ ᱵᱷᱟᱹᱜᱽᱱᱤ ᱵᱷᱟᱜᱽᱱᱹᱟ ᱱᱩᱠᱩ ᱠᱚᱜᱮ ᱱᱮᱣᱛᱟ ᱟᱨ ᱮᱴᱟᱜ ᱠᱚᱫᱚ ᱚᱱᱠᱟ ᱫᱚ ᱵᱟᱝ ᱛᱚᱵᱮ ᱪᱟᱞᱟᱣ ᱞᱮᱱᱠᱷᱟᱱ ᱦᱚᱭᱛᱳ ᱡᱟᱦᱟᱸ ᱠᱚᱨᱮ ᱫᱟᱹᱭ ᱛᱮᱧᱟᱝ ᱫᱟᱹᱭ ᱡᱟᱦᱟᱸ ᱠᱚᱨᱮ ᱜᱚᱝ ᱜᱚᱲᱟ ᱦᱩᱭ ᱠᱟᱱᱟ ᱚᱸᱰᱮ ᱪᱟᱞᱟᱣ ᱞᱮᱱᱠᱷᱟᱱ ᱮᱱᱠᱷᱟᱱ ᱟᱫᱚ ᱥᱟᱱᱟᱢ ᱦᱚᱲ ᱜᱮᱠᱚ ᱨᱚᱲᱟ ᱛᱚ ᱟᱫᱚ ᱛᱟᱦᱚᱞᱮ ᱦᱚᱲ ᱠᱚᱜᱮ ᱢᱮᱱ ᱦᱳᱭᱳᱜᱼᱟ ᱡᱮ ᱛᱟᱦᱞᱮ ᱥᱚᱦᱨᱟᱭ ᱨᱮᱫᱚ ᱪᱟᱞᱟᱣ ᱟᱞᱮ ᱯᱮ ᱚᱱᱠᱟ ᱠᱟᱛᱮᱫ ᱜᱚᱴᱟ ᱠᱩᱞᱦᱤ ᱞᱮᱠᱟ ᱜᱮᱞᱮ ᱱᱮᱣᱛᱟ ᱵᱟᱲᱟ ᱠᱟᱠᱚᱣᱟ
ᱟᱪᱪᱷᱟ ᱟᱪᱪᱷᱟ᱾ ᱟᱨ ᱛᱟᱦᱞᱮ ᱟᱹᱵᱤᱱ ᱫᱚ ᱛᱟᱦᱞᱮ ᱚᱱᱠᱟ ᱛᱩᱢᱫᱟᱹᱜ ᱴᱟᱢᱟᱠ ᱠᱚᱫᱚ ᱛᱤᱱᱟᱹᱴᱟ ᱨᱩ ᱠᱚᱫᱚ ᱵᱤᱱ ᱵᱟᱲᱟᱭ ᱜᱮᱭᱟ ᱥᱮ ᱵᱟᱝ
ᱟᱞᱮ ᱠᱚᱢᱟ ᱛᱚ ᱦᱩᱰᱤᱧ ᱠᱷᱚᱱ ᱜᱮ ᱥᱮᱱ ᱯᱟᱹᱨᱠᱟᱹᱣ, ᱛᱟᱨᱯᱚᱨᱮ ᱚᱱᱟ ᱛᱮᱦᱚᱸ ᱨᱩ ᱠᱚᱫᱚ ᱱᱟᱥᱮ ᱵᱟᱲᱟᱭ ᱦᱮᱱᱟᱜ ᱡᱟᱹᱥᱛᱤ ᱫᱚ ᱵᱟᱝ᱾
ᱟᱪᱪᱷᱟ ᱟᱪᱪᱷᱟ ᱟᱪᱪᱷᱟ᱾
ᱢᱟᱱᱮ ᱥᱟᱱᱟᱢᱟᱜ ᱞᱮᱠᱟᱜᱮ ᱨᱩ ᱵᱟᱲᱟ ᱦᱩᱭ ᱠᱟᱱᱟ ᱡᱟᱦᱟᱸ ᱫᱚ ᱛᱩᱱᱫᱟᱹᱜ ᱴᱟᱢᱟᱠ, ᱨᱮᱜᱲᱟ, ᱠᱚᱨᱛᱟᱞ, ᱜᱩᱱᱴᱤ ᱡᱷᱟᱹᱭ ᱚᱱᱟ ᱠᱚ ᱥᱟᱱᱟᱢᱟᱜ ᱜᱮ ᱨᱩ ᱵᱟᱲᱟ ᱦᱩᱭ ᱠᱟᱱᱟ ᱛᱚ, ᱛᱩᱢᱫᱟᱹᱜ ᱱᱟᱥᱮ ᱥᱮ ᱵᱟᱝᱞᱤᱧ ᱵᱟᱲᱟᱭᱟ ᱴᱟᱢᱟᱠ ᱠᱚᱫᱚ ᱴᱟᱢᱟᱠ ᱨᱩ ᱫᱚ ᱞᱤᱧ ᱵᱟᱲᱟᱭᱟ ᱛᱚ ᱛᱩᱱᱫᱟᱹᱜ ᱨᱩ ᱫᱚ ᱱᱟᱥᱮ ᱦᱮᱸ ᱵᱟᱞᱤᱧ ᱵᱟᱲᱟᱭ ᱚᱱᱟ ᱠᱚ ᱦᱟᱸᱜ ᱥᱮᱬᱟᱭ ᱫᱟᱞᱤᱧ ᱱᱤᱛᱚᱜ ᱦᱚᱸ᱾
ᱟᱪᱪᱷᱟ᱾ ᱳᱻ ᱟᱹᱞᱤᱧ ᱦᱚᱸ ᱵᱟᱹᱞᱤᱧ ᱟᱹᱞᱤᱧ ᱦᱚᱸ ᱟᱹᱞᱤᱧ ᱦᱚᱸ ᱵᱟᱹᱞᱤᱧ ᱵᱩᱪᱟ ᱟᱫᱚ ᱟᱹᱞᱤᱧ ᱢᱟ ᱯᱟᱲᱦᱟᱣ ᱨᱮᱱᱟᱜ ᱤᱭᱟᱹ ᱠᱚᱛᱮ ᱪᱟᱯ ᱠᱚᱛᱮ ᱚᱲᱟᱜ ᱥᱮᱫ ᱨᱮᱫᱚ ᱩᱱᱟᱹᱜ ᱵᱟᱝ ᱛᱟᱦᱮᱸ ᱦᱳᱭᱳᱜᱼᱟ, ᱟᱫᱚ ᱯᱷᱟᱸᱠ ᱥᱮᱫ ᱨᱮᱜᱮ ᱛᱟᱦᱮᱸ ᱦᱳᱭᱳᱜᱼᱟ, ᱟᱫᱚ ᱯᱷᱟᱥᱮ ᱨᱮᱢᱟ ᱩᱱᱟᱹᱜ ᱫᱚ ᱚᱱᱟ ᱠᱚᱫᱚ ᱵᱟᱝ ᱵᱟᱲᱟᱭᱚᱜᱼᱟ ᱛᱟᱯᱚᱨᱮ ᱚᱱᱟ ᱮᱢᱱᱤ ᱤᱭᱟᱹ ᱠᱚᱜᱮ ᱤᱭᱟᱹ ᱠᱚᱨᱮ ᱪᱟᱞᱟᱣ ᱵᱟᱲᱟ ᱦᱩᱭ ᱞᱮᱱᱠᱷᱟᱱ ᱟᱫᱚ ᱚᱱᱠᱟ ᱟᱡ ᱟᱭᱳ ᱛᱟᱠᱚ ᱵᱟᱵᱟ ᱦᱚᱲ ᱛᱟᱠᱚ ᱢᱮᱱᱟᱜ ᱠᱚᱣᱟ ᱠᱟᱠᱟ ᱦᱚᱲ ᱛᱟᱠᱚ ᱩᱱᱠᱩ ᱜᱮᱠᱚ ᱴᱟᱢᱟᱠ ᱠᱚᱫᱚ ᱠᱚ ᱨᱩᱭᱟ ᱟᱫᱚ ᱟ ᱟᱫᱚ ᱟᱞᱮ ᱠᱚᱫᱚ ᱚᱱᱠᱟ ᱢᱮᱱᱟᱜ ᱠᱚᱣᱟ ᱜᱟᱛᱮ ᱠᱚ ᱩᱱᱠᱩ ᱫᱚ ᱧᱮᱞ ᱠᱚᱜᱮ ᱧᱮᱞ ᱠᱚᱜᱮ ᱪᱟᱞᱟᱣ ᱵᱟᱲᱟ ᱦᱩᱭᱩᱜ ᱜᱮᱭᱟ ᱟᱫᱚ ᱛᱩᱢᱫᱟᱜ ᱴᱟᱢᱟᱠ ᱠᱚᱫᱚ ᱵᱟᱝ ᱜᱚᱜ ᱵᱟᱲᱟ ᱦᱩᱭ ᱟᱠᱟᱱᱟ᱾
ᱪᱷᱟᱻ
ᱟᱨ ᱛᱤᱨᱤᱭᱚ ᱚᱨᱚᱝ ᱫᱚ ᱚᱱᱟ ᱠᱚᱫᱚᱵᱤᱱ ᱜᱟᱱ ᱜᱮᱭᱟ ᱥᱮ ᱵᱟᱝ ᱛᱤᱨᱭᱳ ᱚᱨᱚᱝ ᱢᱟ ᱟᱞᱮᱥᱮᱫ ᱨᱮᱱ ᱫᱟᱫᱩ ᱢᱟ ᱟᱹᱰᱤ ᱪᱚᱨᱚᱠ ᱠᱚ ᱚᱨᱚᱝ ᱟ ᱠᱤᱱᱛᱩ ᱵᱤᱱ ᱜᱟᱱ ᱜᱮᱭᱟ ᱥᱮ ᱵᱟᱝ?
ᱦᱳᱭ ᱟᱞᱮᱥᱮᱱ ᱦᱚᱸᱠᱚ ᱛᱤᱨᱭᱳ ᱚᱨᱚᱝ ᱠᱚ ᱟᱹᱰᱤ ᱢᱚᱸᱡᱽ ᱠᱚ ᱡᱮ ᱫᱟᱲᱮᱭᱟᱜ ᱜᱮᱭᱟ ᱠᱚ ᱛᱚ ᱟᱹᱞᱤᱧ ᱫᱚ ᱦᱟᱸᱜ, ᱩᱱᱟᱹᱜ ᱩᱱᱟᱹᱜ ᱜᱟᱱ ᱫᱚ ᱟᱹᱣᱨᱤ ᱞᱤᱧ ᱫᱟᱲᱮ ᱟᱠᱟᱫᱟ ᱱᱤᱛᱚᱜ ᱦᱚᱸ᱾
ᱟᱪᱪᱷᱟ᱾
ᱛᱤᱨᱭᱳ ᱟᱨ ᱵᱟᱱᱟᱢ ᱟᱹᱞᱤᱧᱟᱜ ᱥᱚᱠ ᱦᱮᱱᱟᱜ ᱛᱟᱹᱟᱞᱤᱧᱟ ᱥᱮ, ᱚᱱᱟ ᱡᱮ ᱛᱟᱦᱮᱸ ᱞᱮᱠᱷᱟᱱ ᱟᱹᱰᱤ ᱱᱟᱯᱟᱭ ᱠᱚᱜ ᱜᱮᱭᱟ ᱥᱮ, ᱛᱤᱨᱭᱳ ᱟᱨ ᱵᱟᱱᱟᱢ ᱨᱟᱦᱟ ᱫᱚ ᱟᱹᱰᱤ ᱢᱚᱸᱡᱽ ᱜᱮᱞᱤᱧ ᱟᱸᱡᱚᱢ ᱜᱮᱭᱟ ᱛᱚ᱾ ᱪᱮᱥᱴᱟᱭ ᱫᱟᱞᱤᱧ ᱛᱤᱱᱟᱹᱜ ᱜᱟᱱ ᱞᱤᱧ ᱫᱟᱲᱮᱭᱟᱜ ᱠᱟᱱᱟ᱾
ᱚ ᱟᱪᱪᱷᱟ ᱟᱪᱪᱷᱟ ᱚᱱᱟ ᱢᱟ ᱟᱵᱚᱣᱟᱜ ᱥᱚᱢᱟᱡᱽ ᱨᱮᱱᱟᱜ ᱠᱟᱱ ᱜᱮᱭᱟ ᱛᱚ᱾
ᱦᱳᱭ ᱦᱳᱭ ᱛᱤᱨᱭᱳ ᱵᱟᱱᱟᱢ ᱠᱚᱨᱛᱟᱞ ᱚᱱᱟ ᱠᱚ ᱴᱟᱢᱟᱠ ᱛᱩᱢᱫᱟᱜ ᱢᱟᱛᱚ ᱢᱮᱱᱟᱜ ᱛᱟᱵᱚᱱ ᱜᱮ
ᱦᱩᱸ ᱚᱱᱟ ᱠᱚᱢᱟᱹ ᱥᱮᱬᱟ ᱫᱚᱨᱠᱟᱨ ᱟᱨ
ᱛᱟᱦᱚᱞᱮ ᱮᱜ ᱥᱮᱨᱮᱧ ᱠᱚ ᱮᱱᱮᱡ ᱠᱚᱫᱚ ᱛᱤᱱᱟᱹᱜ ᱜᱟᱱ ᱵᱮᱱ ᱵᱟᱲᱟᱭᱟ?
ᱟ ᱥᱮᱨᱮᱧ ᱠᱚᱫᱚ ᱟ ᱥᱮᱨᱮᱧ ᱠᱚᱫᱚ ᱥᱮᱨᱚᱠᱚᱢ ᱫᱚ ᱵᱟᱹᱞᱤᱧ ᱵᱟᱲᱟᱭᱟ ᱟᱫᱚ ᱩᱱᱟᱹᱜ ᱫᱚ ᱵᱟᱝ ᱪᱚᱨᱪᱟ ᱦᱩᱭ ᱟᱠᱟᱱᱟ ᱥᱮᱨᱮᱧ ᱠᱚ ᱤᱫᱤ ᱠᱟᱛᱮᱫ ᱫᱚ ᱯᱟᱲᱦᱟᱣ ᱪᱟᱯ ᱨᱮᱛᱚ᱾ ᱟᱫᱚ ᱚᱱᱟ ᱠᱚᱫᱚ ᱵᱟᱝ ᱪᱚᱨᱪᱟ ᱵᱟᱲᱟ ᱦᱩᱭ ᱠᱟᱱᱟ᱾ ᱡᱟᱦᱟᱸ ᱜᱮ ᱵᱳᱭ ᱠᱚᱨᱮ ᱚᱞ ᱢᱮᱱᱟᱜᱼᱟ ᱚᱱᱟᱜᱮ ᱜᱟᱛᱮ ᱠᱚ ᱥᱟᱶ ᱢᱤᱫᱴᱷᱮᱱ ᱫᱩᱲᱩᱵ ᱡᱟᱣᱨᱟ ᱠᱟᱛᱮ ᱢᱟᱡᱷᱮ ᱢᱟᱡᱷᱮ ᱥᱮᱨᱮᱧ ᱵᱟᱲᱟ ᱦᱩᱭᱩᱜ ᱜᱮᱭᱟ ᱟᱫᱚ ᱚᱱᱠᱟ ᱫᱚ ᱥᱮᱨᱚᱠᱚᱢ ᱫᱚ ᱟᱹᱞᱤᱧ ᱫᱚ ᱵᱟᱹᱞᱤᱧ ᱵᱩᱡᱟ ᱟᱹᱞᱤᱧ ᱛᱮᱫᱚ ᱛᱟᱦᱚᱞᱮ ᱟᱵᱤᱱ ᱦᱚᱸᱵᱤᱱ ᱵᱟᱲᱟᱭ ᱵᱟᱲᱟᱭ ᱵᱟᱲᱟᱭ ᱜᱮᱭᱟ ᱦ
ᱥᱮᱨᱮᱧ ᱠᱚᱦᱚᱸ ᱵᱟᱲᱟᱭ ᱦᱮᱱᱟᱜ ᱠᱟᱱᱟ ᱫᱚ ᱡᱟᱹᱥᱛᱤ ᱫᱚ ᱵᱟᱝ ᱤᱱᱠᱟᱹ ᱡᱟᱦᱟᱸ ᱛᱤᱱᱟᱹᱜ ᱟᱸᱡᱚᱢ ᱵᱟᱲᱟ ᱦᱩᱭ ᱠᱟᱱᱟ ᱤᱱᱟᱹ ᱠᱚᱜᱮ ᱤᱱᱟᱹ ᱠᱚᱫᱚ ᱵᱟᱲᱟᱭ ᱦᱮᱱᱟᱜᱼᱟ ᱛᱟᱯᱚᱨᱮ ᱟᱨᱚ ᱯᱟᱦᱤᱞ ᱦᱚᱲ ᱠᱚᱢᱟᱛᱚ ᱤᱱᱠᱟᱹ ᱡᱟᱹᱥᱛᱤ ᱵᱟᱝᱠᱚ ᱩᱰᱩᱠᱚᱜ ᱠᱟᱱᱟ ᱮᱱᱮᱡ ᱥᱮᱨᱮᱧ ᱨᱮᱦᱚᱸ ᱚᱱᱮ ᱩᱱᱠᱩ ᱢᱟᱛᱚ ᱵᱚᱭᱮᱥ ᱱᱟᱠᱚ ᱮᱱᱟᱠᱚ ᱟᱨ ᱤᱱᱟᱹ ᱛᱟᱭᱚᱢ ᱨᱮᱱ ᱦᱚᱸ ᱩᱰᱩᱠ ᱵᱟᱲᱟᱜ ᱜᱮᱭᱟ ᱠᱚ ᱛᱚ ᱠᱚ ᱛᱚ ᱡᱟᱹᱥᱛᱤ ᱫᱚ ᱵᱟᱝᱠᱚ ᱵᱟᱲᱟᱭᱟ ᱟᱫᱚ ᱩᱱᱠᱩ ᱜᱚᱲᱚᱢ ᱦᱟᱲᱟᱢ ᱠᱚᱴᱷᱮᱱ ᱜᱮ ᱫᱩᱲᱩᱵ ᱥᱩᱨ ᱵᱟᱲᱟ ᱠᱟᱛᱮᱫ ᱥᱮᱨᱮᱧ ᱠᱚ ᱱᱟᱥᱮ
ᱦᱩᱸ ᱟᱪᱪᱷᱟ ᱟᱪᱪᱷᱟ
ᱛᱚ ᱡᱟᱹᱥᱛᱤ ᱫᱚ ᱦᱟᱸᱜ ᱵᱟᱝᱞᱤᱧ ᱵᱟᱲᱟᱭ ᱜᱮᱭᱟ
ᱚ ᱟᱹᱞᱤᱧ ᱦᱚᱸ ᱵᱟᱹᱞᱤᱧ ᱵᱟᱲᱟᱭᱟ ᱚᱱᱠᱟ ᱫᱚ ᱥᱮᱨᱚᱠᱚᱢ ᱫᱚ ᱟᱞᱮ ᱫᱚ ᱚᱱᱮ ᱡᱟᱦᱟᱸ ᱵᱚᱭ ᱠᱚᱨᱮ ᱚᱞ ᱢᱮᱱᱟᱜᱼᱟ ᱚᱱᱮ ᱜᱟᱛᱮ ᱠᱚ ᱥᱟᱶ ᱢᱤᱫᱴᱟᱝ ᱨᱟᱹᱥᱠᱟᱹ ᱨᱟᱹᱥᱠᱟᱹ ᱨᱟᱹᱥᱠᱟᱹ ᱥᱟᱞᱟᱜ ᱟᱫᱚ ᱢᱤᱫ ᱴᱷᱮᱱ ᱡᱟᱣᱨᱟ ᱠᱟᱛᱮ ᱢᱤᱫ ᱥᱟᱶ ᱛᱮᱞᱮ ᱥᱮᱨᱮᱧ ᱵᱟᱲᱟᱭ ᱜᱮᱭᱟ ᱚᱱᱟ ᱠᱚᱜᱮ ᱵᱳᱭ ᱨᱮ ᱧᱮᱞ ᱧᱮᱞᱛᱮ ᱟᱫᱚ ᱥᱮᱭᱨᱚᱠᱚᱢ ᱚᱱᱠᱟ ᱡᱮ ᱵᱟᱲᱟᱭ ᱠᱟᱛᱮᱫ ᱫᱚ ᱵᱟᱝ ᱵᱟᱲᱟᱭ ᱵᱟᱝᱞᱮ ᱵᱟᱲᱟᱭᱟ ᱟᱨᱠᱤ ᱟᱨ ᱛᱟᱦᱚᱞᱮ ᱚᱱᱠᱟ ᱤᱭᱟᱹ ᱠᱚᱫᱚ ᱛᱟᱦᱚᱞᱮ ᱤᱭᱟᱹ ᱠᱚᱫᱚ ᱱᱚᱝᱠᱟ ᱛᱩᱢᱫᱟᱜ ᱪᱮᱴᱴᱟᱜ ᱠᱚᱫᱚ ᱵᱤᱱ ᱵᱩᱡᱮᱭᱟ ᱥᱮ ᱵᱟᱝ, ᱛᱩᱢᱫᱟᱜ ᱪᱴᱟᱜ ᱦᱚᱸ ᱟᱹᱰᱤ ᱪᱚᱨᱚᱠ ᱠᱚ ᱜᱟᱱᱟ ᱟᱵᱚᱨᱮᱱ ᱥᱩᱫᱟᱹᱩᱫᱩ ᱛᱟᱠᱚ ᱢᱮᱱᱟᱜ ᱠᱚᱣᱟ ᱢᱤᱫᱴᱟᱝ ᱵᱟᱨᱭᱟ᱾
ᱦᱳᱭ ᱩᱢᱫᱟᱜ ᱪᱮᱴᱟᱜ ᱫᱚ ᱟᱹᱞᱤᱧ ᱱᱟᱥᱮ ᱞᱤᱧ ᱵᱟᱲᱟᱭ ᱜᱮᱭᱟ ᱡᱟᱹᱥᱛᱤ ᱫᱚ ᱵᱟᱝ, ᱢᱟᱱᱮ ᱥᱟᱱᱟᱢᱟᱜ ᱜᱮᱞᱤᱧ ᱵᱟᱲᱟᱭᱟ ᱛᱚ ᱛᱩᱢᱫᱟᱜ ᱪᱮᱴᱟᱜ ᱫᱚ ᱞᱤᱧ ᱞᱤᱪᱟᱹᱲ ᱧᱚᱜ ᱜᱮᱭᱟ
ᱟᱪᱪᱷᱟ ᱟᱪᱪᱷᱟ ᱦᱩᱸ ᱛᱩᱢᱫᱟᱜ ᱨᱩᱢᱟ ᱤᱭᱟᱹ ᱦᱚᱸ ᱛᱩᱢᱫᱟᱜ ᱨᱩᱢᱟ ᱟᱨᱚᱸ ᱡᱳᱨ ᱜᱮᱭᱟ ᱪᱮᱛᱟ ᱴᱟᱢᱟᱠ ᱞᱟᱜᱽᱲᱮ ᱠᱚᱫᱚ ᱠᱟᱹᱴᱤᱡ ᱥᱚᱦᱚᱡᱽ ᱜᱮᱭᱟ ᱠᱤᱱᱛᱩ ᱛᱩᱢᱫᱟᱜ ᱪᱮᱴᱟᱜ ᱢᱟ ᱡᱳᱨ ᱜᱮᱭᱟ ᱞᱟᱹᱭᱟ ᱠᱚ ᱫᱟᱹ ᱵᱟᱵᱟ ᱛᱟᱠᱚ
ᱦᱳᱭ ᱩᱢ ᱮ ᱛᱩᱢᱫᱟᱜ ᱪᱮᱴᱟ ᱫᱚ ᱱᱟᱥᱮ ᱚᱱᱟ ᱫᱚ ᱡᱩᱫᱤ ᱥᱮᱨᱮᱧ ᱵᱮᱱ ᱵᱟᱲᱟᱭᱟ ᱥᱮᱨᱮᱧ ᱦᱩᱭᱩᱜᱼᱟ ᱛᱟᱯᱚᱨᱮ ᱛᱚ ᱚᱱᱟ ᱚᱱᱟ ᱦᱤᱥᱟᱹᱵᱽ ᱛᱮᱜᱮ ᱛᱩᱢᱫᱟᱜ ᱦᱚᱸ ᱤᱭᱟᱹᱭ ᱦᱩᱭᱩᱜᱼᱟ ᱡᱮ ᱥᱮᱨᱮᱧ ᱚᱠᱟᱞᱮᱠᱟ ᱠᱚ ᱥᱮᱨᱮᱧ ᱟᱠᱚ ᱤᱧ ᱫᱟᱫᱟ ᱛᱮᱜ ᱜᱮ
ᱟᱪᱪᱷᱟ ᱟᱨ ᱤᱭᱟᱹ ᱠᱚᱫᱚ ᱵᱤᱱ